ᱦᱮᱞᱳ᱾
ᱦᱮᱞᱳ᱾
ᱦᱮᱸ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱ ᱜᱮᱭᱟ᱾
ᱟᱪᱪᱷᱟ᱾
ᱦᱳᱭ᱾
ᱡᱚᱦᱟᱨ ᱜᱮ᱾
ᱦᱳᱭ ᱡᱚᱦᱟᱨ᱾
ᱟᱪᱪᱷᱟ, ᱱᱟᱯᱟᱭ ᱜᱮᱭᱟ ᱵᱮᱱ ᱛᱚ?
ᱦᱳᱭ ᱱᱟᱯᱟᱭ ᱜᱮ᱾
ᱩᱸ, ᱟᱪᱪᱷᱟ᱾ ᱛᱤᱦᱤᱧ ᱫᱚ ᱟᱯᱮ ᱥᱮᱜ-ᱮ ᱫᱟᱜ ᱠᱮᱜ-ᱟ ᱥᱮ ᱵᱟᱝ?
ᱵᱟ, ᱛᱤᱦᱤᱧ ᱫᱚ ᱥᱤᱛᱩᱝ ᱠᱟᱫᱟ ᱟᱞᱮ ᱥᱮᱫ ᱫᱚ᱾
ᱟᱪᱪᱷᱟ᱾
ᱦᱳᱭ᱾
ᱟᱪᱪᱷᱟ᱾
ᱪᱮᱫ ᱠᱚᱯᱮ ᱠᱟᱹᱢᱤ ᱵᱟᱲᱟᱭᱮᱜ-ᱟ ᱟᱯᱮ ᱫᱤᱥᱚᱢ ᱨᱮ ᱫᱚ?
ᱪᱮᱫ ᱠᱚᱜᱮ ᱵᱟᱝ ᱱᱤᱛᱚᱜ ᱫᱚ ᱪᱟᱥ-ᱵᱟᱥ ᱜᱮᱞᱮ ᱧᱮᱞᱮᱜᱼᱟ᱾ ᱟᱨ ᱟᱯᱮ ᱫᱚ?
ᱟᱞᱮ ᱫᱚ, ᱟᱞᱮ ᱫᱚ ᱵᱟᱞᱮ ᱧᱮᱞᱫᱟ ᱟᱞᱮ ᱫᱚ ᱱᱚᱛᱮ ᱫᱚ ᱨᱚᱦᱚᱭ ᱵᱟᱲᱟᱭ ᱫᱟᱞᱮ᱾
ᱟᱪᱪᱷᱟ᱾ ᱦᱳᱭᱛᱳ ᱟᱨ ᱫᱟᱠᱟ ᱠᱚᱫᱚ ᱯᱮ ᱡᱚᱢ ᱠᱮᱜᱼᱟ ᱥᱮ ᱟᱣᱨᱤ?
ᱦᱚᱭ ᱫᱟᱠᱟ ᱠᱚᱫᱚ ᱞᱮ ᱡᱚᱢ ᱠᱟᱜ-ᱟ, ᱥᱟᱶᱛᱮ ᱩᱛᱩ ᱠᱚᱦᱚᱸ ᱞᱮ ᱡᱚᱢ ᱠᱟᱜ-ᱟ᱾ ᱵᱩᱞᱩᱝ ᱠᱚ, ᱢᱟᱨᱤᱪ ᱠᱚ᱾
ᱟᱪᱪᱷᱟ
ᱦᱳᱭ ᱦᱳᱭ
ᱟᱪᱪᱷᱟ ᱞᱟᱹᱭᱮᱜᱼᱟ ᱞᱤᱧ ᱡᱮ ᱡᱟᱦᱟᱱᱟᱜ ᱢᱤᱫ ᱥᱟᱛᱟᱢ ᱵᱟᱠᱷᱨᱟ ᱛᱮᱞᱟᱝ ᱜᱟᱯᱟᱞ ᱢᱟᱨᱟᱣᱟ, ᱚᱱᱟᱜ ᱜᱮ ᱱᱟᱯᱟᱭᱚᱜᱼᱟ ᱟᱹᱞᱤᱧ ᱞᱤᱧ ᱢᱚᱱᱮᱭᱟ᱾
ᱦᱳᱭ ᱢᱟ ᱛᱟᱦᱞᱮ ᱞᱟᱹᱭ ᱛᱟᱞᱟᱝ ᱵᱮᱱ ᱪᱮᱫ ᱥᱟᱛ ᱵᱟᱨᱮ ᱛᱮᱞᱟᱝ ᱜᱟᱞᱢᱟᱨᱟᱣᱟ?
ᱚᱱᱠᱟ ᱞᱮᱠᱟ ᱨᱮᱦᱟᱸᱜ ᱥᱟᱛᱟᱢ ᱢᱟ ᱟᱵᱚ ᱥᱟᱱᱛᱟᱲ ᱢᱟ ᱫᱚᱢᱮ ᱢᱮᱱᱟᱜ ᱟᱠᱟᱫ ᱜᱮᱭᱟ᱾ ᱟᱫᱚ ᱟᱹᱵᱤᱱ ᱵᱤᱱ ᱞᱟᱹᱭ ᱞᱮᱠᱷᱟᱱ ᱡᱩᱛ ᱠᱚᱜᱼᱟ ᱥᱮ ᱟᱹᱞᱤᱧ ᱜᱮᱞᱤᱧ ᱞᱟᱹᱭᱟ ᱢᱟ ᱮᱱᱛᱮ
ᱟᱫᱚ ᱞᱟᱹᱭ ᱵᱮᱱ ᱥᱮ ᱩᱱᱫᱚ ᱡᱩᱫᱤ ᱦᱟᱸᱜ ᱵᱟᱝ ᱵᱮᱱ ᱥᱟᱵ ᱫᱟᱲᱮᱭᱟᱜᱼᱟ, ᱩᱱ ᱫᱚ ᱦᱟᱸᱜ ᱞᱟᱹᱭ ᱟᱹᱞᱤᱧ ᱵᱮᱱ
ᱟᱪᱪᱷᱟ ᱟᱪᱪᱷᱟ ᱟᱫᱚ ᱞᱤᱧ ᱞᱟᱹᱭᱮᱫᱼᱟ ᱥᱟᱛᱟᱢ ᱫᱚ ᱛᱮᱦᱤᱧ ᱫᱚ ᱱᱚᱣᱟ ᱫᱷᱟᱹᱨᱛᱤ ᱥᱮ ᱢᱚᱲᱣᱟ ᱥᱤᱨᱡᱚᱱ ᱤᱫᱤ ᱠᱟᱛᱮ ᱠᱟᱛᱮ ᱠᱟᱹᱴᱤᱡ ᱞᱟᱝ ᱜᱟᱯᱟᱞ ᱢᱟᱨᱟᱣ ᱞᱮᱠᱷᱟᱱ ᱵᱟᱭ ᱡᱩᱛ ᱠᱚᱜᱼᱟ?
ᱜᱟᱱ ᱠᱚᱜ ᱜᱮᱭᱟ ᱢᱟ ᱛᱟᱦᱚᱞᱮ ᱮᱛᱚᱦᱚᱵ ᱵᱤᱱ
ᱦᱳᱭ ᱮᱛᱚᱦᱚᱵ ᱛᱚ ᱟᱵᱮᱱ ᱪᱮᱛᱟᱱ ᱨᱮ ᱠᱩᱠᱞᱤ ᱞᱤᱧ ᱫᱚᱦᱚᱭᱼᱟ ᱡᱩᱫᱤ ᱵᱮᱱ
ᱟᱪᱪᱷᱟ ᱟᱪᱪᱷᱟ ᱦᱳᱭᱛᱚ ᱢᱟ ᱛᱟᱦᱚᱞᱮ
ᱟᱪᱪᱷᱟ ᱛᱟᱦᱚᱞᱮ ᱯᱳᱭᱞᱚ ᱛᱮ ᱢᱟᱱᱟᱣ ᱥᱤᱨᱡᱚᱱ
ᱵᱟᱝᱞᱤᱧ ᱟᱸᱡᱚᱢ ᱞᱮᱜᱼᱟ?
ᱞᱟᱹᱭᱮᱫ ᱟᱹᱞᱤᱧ ᱛᱟᱦᱚᱞᱮ ᱯᱳᱭᱞᱳ ᱛᱮ ᱢᱟᱱᱣᱟ ᱜᱮᱞᱟᱝ ᱥᱤᱨᱡᱚᱱ ᱞᱮᱠᱚ ᱜᱮ ᱛᱟᱯᱚᱨᱮ ᱫᱷᱟᱹᱨᱛᱤ ᱢᱟ ᱦᱟᱸᱜ ᱠᱚᱨᱮ ᱵᱚᱱ ᱥᱤᱨᱡᱚᱱ ᱟᱠᱟᱫ ᱫᱮᱵᱽ ᱫᱮᱵᱟᱞᱳᱠ ᱠᱚ᱾ ᱟᱫᱚ ᱚᱱᱟ ᱞᱟᱹᱭᱛᱮ ᱢᱟᱱᱚᱣᱟ ᱜᱮ ᱯᱳᱭᱞᱳ ᱛᱮ ᱥᱤᱨᱡᱚᱱ ᱠᱚ ᱦᱩᱭᱩᱜᱼᱟ ᱟᱨ ᱛᱟᱦᱞᱮ ᱚᱠᱟ ᱞᱮᱠᱟ ᱠᱟᱛᱮᱜ ᱱᱚᱣᱟ ᱫᱷᱩᱲᱤ ᱫᱷᱟᱹᱨᱛᱤ ᱡᱮᱛᱮ ᱟᱵᱚ ᱢᱟᱱᱣᱟ ᱫᱚᱵᱚᱱ ᱦᱮᱡ ᱞᱮᱱᱟ᱾ ᱚᱱᱟ ᱜᱮ ᱠᱟᱹᱴᱤᱡ ᱵᱮᱱ ᱞᱟᱹᱭ ᱥᱚᱫᱚᱨ ᱞᱮᱠᱷᱟᱱ ᱟᱹᱰᱤ ᱡᱩᱛ ᱠᱚᱜᱼᱟ?
ᱟᱹᱞᱤᱧ ᱫᱚ ᱦᱟᱸᱜ ᱩᱱᱟᱹᱜ ᱡᱩᱛ ᱫᱚ ᱦᱟᱸᱜ ᱵᱟᱝᱞᱤᱧ ᱞᱟᱹᱭ ᱫᱟᱲᱮᱭᱟᱜᱼᱟ ᱛᱚ᱾ ᱢᱟᱱᱮ ᱟᱹᱞᱤᱧ ᱫᱚ ᱡᱩᱫᱤ ᱦᱟᱸᱜ ᱢᱟᱱᱮ ᱵᱟᱝᱞᱤᱧ ᱞᱟᱹᱭ ᱠᱮᱭᱟ, ᱟᱫᱚ ᱟᱵᱮᱱ ᱦᱟᱸᱜ ᱠᱟᱹᱴᱤᱡ ᱞᱟᱹᱭ ᱥᱚᱡᱷᱮᱭᱟ ᱛᱟᱞᱤᱧ ᱵᱮᱱ
ᱦᱳᱭ ᱞᱟᱹᱭ ᱞᱟᱹᱭ ᱟᱹᱞᱤᱧ ᱦᱟᱸᱜ ᱢᱟ ᱟᱫᱚ ᱟᱹᱵᱤᱱ ᱡᱟᱦᱟᱸ ᱩᱰᱟᱹᱝ ᱵᱤᱱ ᱵᱟᱲᱟᱭᱟ᱾ ᱡᱟᱦᱟᱸ ᱵᱚᱱ ᱵᱟᱲᱟᱭᱟ, ᱚᱱᱟ ᱜᱮᱛᱚ ᱵᱚᱱ ᱞᱟᱹᱭᱟ ᱚᱱᱟ ᱠᱷᱚᱱ ᱵᱟᱹᱲᱛᱤ ᱛᱚ ᱟᱨ ᱵᱟᱵᱚᱱ ᱞᱟᱹᱭ ᱫᱟᱲᱮᱭᱟᱜᱼᱟ᱾
ᱦᱳᱭ ᱯᱳᱞᱳ ᱫᱚ ᱢᱟᱱᱚᱣᱟ ᱫᱚ ᱪᱮᱫ ᱤᱧ ᱞᱟᱹᱭᱟ ᱪᱮᱬᱮ ᱠᱷᱚᱱᱟᱜ ᱠᱚ ᱢᱟᱱᱮ ᱞᱟᱹᱭ ᱟᱸᱡᱚᱢ ᱠᱟᱱᱟ, ᱚᱱᱮ ᱪᱮᱬᱮ ᱠᱷᱚᱱ ᱱᱮ ᱥᱤᱨᱡᱟᱹᱣ ᱟᱠᱟᱱ ᱛᱟᱦᱮᱸᱫ ᱠᱤᱱ ᱵᱟᱨᱭᱟ ᱢᱟᱱᱣᱟ᱾
ᱟᱪᱪᱷᱟ ᱟᱪᱪᱷᱟ
ᱩᱱᱠᱤᱱ ᱢᱟᱱᱮ ᱪᱮᱬᱮ ᱫᱚ ᱩᱱᱠᱤᱱ ᱪᱮᱬᱮᱭᱟᱜ ᱧᱩᱛᱩᱢ ᱫᱚ ᱦᱟᱸᱥ ᱦᱟᱹᱥᱤᱞ ᱪᱮᱬᱮ ᱡᱟᱦᱟᱸ ᱫᱚ᱾
ᱦᱟᱸᱥ ᱦᱟᱹᱥᱤᱞ ᱵᱟᱝ?
ᱦᱳᱭ ᱦᱳᱭ ᱮ ᱢᱟᱲᱟᱝ ᱫᱚ ᱫᱷᱟᱹᱨᱛᱤ ᱨᱮᱢᱟ ᱮᱠᱷᱮᱱ ᱫᱟᱜ ᱟᱨ ᱫᱟᱜ ᱜᱮ ᱛᱟᱦᱮᱸ ᱠᱟᱱ ᱥᱮ
ᱦᱳᱭ ᱦᱳᱭ
ᱟᱫᱚ ᱛᱟᱦᱚᱞᱮ ᱢᱟᱱᱮ ᱚᱱᱠᱟ ᱩᱱᱠᱤᱱ ᱪᱮᱬᱮ ᱫᱚ ᱢᱟᱱᱮ ᱛᱟᱦᱮᱸᱱ ᱡᱟᱭᱜᱟ ᱦᱚᱸ ᱵᱟᱝ ᱛᱟᱦᱮᱸ ᱠᱟᱱ ᱛᱟᱹᱠᱤᱱᱟ, ᱥᱩᱫᱩᱠᱤᱱ ᱩᱰᱟᱹᱣ ᱵᱟᱲᱟᱭ ᱠᱟᱱ ᱛᱟᱦᱮᱱᱟ᱾
ᱦᱳᱭ ᱦᱳᱭ ᱟᱫᱚ ᱱᱚᱸᱰᱮ ᱠᱟᱹᱴᱤᱡ ᱞᱤᱧ ᱦᱟᱲᱟᱜ ᱮᱫ ᱵᱮᱱᱟ ᱦᱟᱸᱜ ᱦᱟᱲᱦᱟᱜ ᱫᱚ ᱱᱚᱝᱠᱟ ᱞᱮᱠᱟᱛᱮ ᱱᱩᱠᱤᱱ ᱪᱮᱬᱮ ᱫᱚ ᱚᱠᱟ ᱠᱷᱚᱱ ᱠᱤᱱ ᱥᱤᱨᱡᱟᱹᱣ ᱞᱮᱱᱟ ᱥᱮ ᱱᱩᱠᱤᱱ ᱫᱚ ᱯᱟᱹᱦᱤᱞ ᱠᱷᱚᱱ ᱜᱮᱠᱤᱱ ᱛᱟᱦᱮᱸ ᱠᱟᱱᱟ?
ᱵᱟᱝ ᱜᱮ ᱢᱟᱱᱮ ᱱᱚᱣᱟ ᱱᱩᱠᱤᱱ ᱪᱮᱬᱮ ᱫᱚ ᱞᱤᱴᱟᱹ ᱜᱚᱸᱥᱟᱭ ᱮ ᱥᱤᱨᱡᱟᱹᱣ ᱞᱮᱫ ᱠᱤᱱᱟ᱾ ᱪᱮᱫᱟᱜ ᱥᱮ ᱢᱟᱱᱮ ᱵᱚᱸᱜᱟ ᱵᱩᱨᱩ ᱥᱮᱵᱟ ᱫᱮᱵᱟ ᱞᱟᱹᱜᱤᱫ ᱛᱮ ᱫᱷᱟᱹᱨᱛᱤ ᱨᱮ ᱡᱩᱫᱤ ᱢᱟᱹᱱᱢᱤ ᱵᱟᱝ ᱠᱚ ᱛᱟᱦᱮᱸᱱᱟ ᱥᱮ
ᱦᱳᱭ ᱦᱳᱭ
ᱛᱟᱦᱚᱞᱮ ᱛᱚ ᱢᱟᱱᱮ ᱱᱚᱣᱟ ᱫᱚ ᱵᱮᱥ ᱫᱚ ᱵᱟᱝ ᱦᱩᱭᱩᱜ ᱠᱟᱱᱟ, ᱟᱫᱚ ᱢᱟᱹᱱᱢᱤ ᱥᱤᱨᱡᱟᱹᱣ ᱞᱟᱹᱜᱤᱫ ᱛᱮᱜᱮ ᱟᱫᱚ ᱩᱱᱤ ᱫᱚ ᱯᱳᱭᱞᱳ ᱫᱚ ᱪᱮᱬᱮ ᱥᱤᱨᱡᱟᱹᱣ ᱞᱮᱫ ᱠᱤᱱᱟ᱾
ᱴᱷᱟᱹ ᱜᱚᱥᱟᱭ ᱵᱟᱝ,
ᱦᱳᱭ ᱦᱳᱭ ᱟᱫᱚ ᱟᱵᱮᱱ ᱫᱚ, ᱪᱮᱫ ᱵᱤᱱ ᱞᱟᱹᱭᱟ ᱱᱚᱣᱟ ᱢᱟᱱᱮ ᱟᱹᱞᱤᱧ ᱡᱟᱦᱟᱸ ᱞᱤᱧ ᱞᱟᱹᱭ ᱫᱟ ᱚᱱᱟ ᱫᱚ ᱴᱷᱤᱠ ᱞᱤᱧ ᱞᱟᱹᱭ ᱫᱟ ᱥᱮ ᱟᱵᱮᱱ ᱟᱨᱦᱚ ᱟᱞᱟᱫᱟ᱾
ᱦᱳᱭ ᱦᱳᱭ ᱵᱟ ᱵᱟᱝ ᱴᱷᱤᱠ ᱜᱮᱵᱮᱱ ᱞᱟᱹᱭᱮᱜ-ᱟ᱾
ᱟᱪᱪᱷᱟ,
ᱦᱩᱸ,
ᱛᱟᱯᱚᱨᱮ ᱚᱱᱤᱧ ᱞᱟᱹᱭ ᱠᱮᱫ ᱞᱮᱠᱟ ᱟᱫᱚ ᱜᱚᱴᱟ ᱜᱮ ᱫᱟᱜ ᱟᱨ ᱫᱟᱜ ᱛᱟᱦᱮᱸ ᱠᱟᱱᱟ ᱛᱚ ᱩᱱᱫᱚ᱾ ᱟᱫ ᱛᱟᱦᱚᱞᱮ ᱩᱰᱟᱹᱣ ᱵᱟᱲᱟᱭ ᱛᱟᱦᱮᱸᱜ ᱠᱤᱱ ᱟᱫᱚ, ᱩᱱᱠᱤᱱ ᱢᱟᱱᱮ ᱫᱩᱲᱩᱵ ᱡᱟᱭᱜᱟ ᱥᱮ ᱛᱟᱦᱮᱸᱱ ᱡᱟᱭᱜᱟ ᱚᱱᱠᱟ ᱵᱟᱝᱠᱤᱱ ᱧᱟᱢᱟᱼᱟᱫᱚ ᱛᱟᱦᱞᱮ, ᱯᱤᱴᱷᱟᱹ ᱜᱚᱥᱟᱭ ᱴᱷᱮᱡ ᱟᱫᱚ ᱠᱤᱱ ᱱᱮ ᱱᱮᱦᱚᱨ ᱱᱟ ᱵᱚᱞᱮ ᱟᱹᱞᱤᱧ ᱫᱚ ᱛᱟᱦᱮᱸᱱ ᱡᱟᱭᱜᱟ ᱢᱤᱫᱴᱮᱱ ᱡᱚᱜᱟᱲ ᱟᱹᱞᱤᱧ ᱢᱮᱥᱮ ᱱᱚᱝᱠᱟ᱾
ᱦᱳᱭ।
ᱟᱫᱚ, ᱩᱱᱫᱚ ᱚᱱᱟ ᱢᱟᱱᱮ ᱩᱱᱠᱤᱱᱟᱜ ᱨᱟᱜ ᱦᱚᱢᱚᱨᱮ ᱟᱸᱡᱚᱢ ᱠᱮᱫ ᱠᱷᱟᱱ ᱟᱫᱚ ᱞᱤᱴᱟ. ᱜᱚᱸᱥᱟᱭ ᱫᱚ, ᱢᱟᱱᱮ ᱫᱟᱜ ᱪᱮᱛᱟᱱ ᱨᱮ ᱦᱟᱱᱮ ᱡᱟᱸᱦᱟ ᱯᱷᱚᱛᱚ ᱵᱟᱝ ᱛᱟᱸᱦᱮᱱᱟ᱾
ᱦᱳᱭ᱾
ᱠᱟᱹᱭ ᱫᱟᱜ ᱡᱚᱠᱷᱚᱱ ᱚᱱᱮ ᱵᱷᱩᱞᱠᱟᱹᱣᱼᱟ ᱢᱤᱫ ᱥᱟᱸᱣᱛᱮ ᱯᱷᱚᱛᱚ ᱛᱮᱭᱟᱨᱚᱜᱼᱟ ᱵᱟᱝ?
ᱦᱚᱭ ᱦᱚᱭ ᱦᱳᱭ᱾
ᱟᱫᱚ ᱚᱱᱟ ᱯᱷᱚᱛᱚ ᱨᱮᱜᱮᱠᱤᱱ ᱟᱵ ᱠᱟᱛᱮᱜ ᱠᱤᱱ ᱛᱟᱸᱦᱮ ᱞᱮᱱᱟ।
ᱦᱳᱭ।
ᱟᱫᱚ ᱛᱟᱦᱚᱞᱮ ᱢᱟᱱᱮ ᱚᱸᱰᱮ ᱟᱵ ᱠᱟᱛᱮ ᱠᱤᱱ ᱛᱟᱸᱦᱮ ᱞᱮᱱᱟ ᱟᱫᱚ, ᱩᱸ ᱟᱫᱚ ᱟ ᱟᱹᱛᱩ ᱪᱟᱞᱟᱜ ᱠᱟᱱ ᱛᱟᱸᱦᱮᱜ ᱠᱤᱱ, ᱟᱹᱛᱩ ᱪᱟᱞᱟᱜ ᱠᱟᱱ ᱛᱟᱸᱦᱮ ᱠᱤᱱ ᱟᱹᱛᱩ ᱪᱟᱞᱟᱜ ᱠᱟᱱ ᱛᱟᱸᱦᱮᱫ ᱠᱤᱱ ᱛᱟᱨᱯᱚᱨᱮ ᱟᱫᱚ ᱫᱟᱜ ᱨᱮᱜᱮ ᱤᱭᱟᱹ ᱥᱤᱨᱚᱢ ᱥᱤᱨᱚᱢ ᱱᱟᱹᱲᱤᱠᱤᱱ ᱧᱟᱢ ᱢᱟᱱᱮ ᱥᱤᱨᱚᱢ ᱚᱱᱠᱟ ᱤᱭᱟᱹ ᱫᱟᱨᱮᱭ ᱟᱠᱟᱱ ᱛᱟᱸᱦᱮᱱᱟ।
ᱫᱚ ᱡᱟᱸᱦᱟ ᱵᱚᱱ ᱞᱟᱹᱭ-ᱟ,
ᱦᱮᱸ,
ᱞᱟᱹᱭᱮᱫᱼᱟ ᱞᱤᱧ ᱥᱤᱨᱚᱢ ᱫᱷᱩᱛ ᱥᱮ ᱥᱤᱨᱚᱢ ᱫᱟᱸᱫᱷᱤ ᱡᱟᱸᱦᱟ ᱵᱚᱱ ᱞᱟᱹᱭᱮᱫ ᱫᱚ ᱚᱱᱟ ᱟᱨᱠᱤ᱾ ᱧᱟᱢ ᱠᱮᱜ ᱟ ᱠᱤᱱ ᱥᱮ ᱪᱮᱛ?
ᱦᱳᱭ ᱟᱫᱚ ᱚᱱᱟᱠᱤᱱ ᱚᱱᱟᱠᱤᱱ ᱛᱤᱭᱳᱜ ᱧᱟᱢ ᱠᱮᱫ ᱠᱷᱟᱱ ᱟᱫᱚ ᱚᱱᱟ ᱨᱮᱠᱤᱱ ᱩᱪᱟᱹᱲᱮᱱᱟ ᱚᱱᱟ ᱯᱷᱚᱛᱚ ᱠᱷᱚᱱᱟᱜ ᱫᱚ।
ᱦᱳᱭ।
ᱟᱫᱚ ᱚᱸᱰᱮ ᱫᱚ ᱟᱹᱰᱤ ᱚᱠᱚᱡ ᱥᱤᱨᱚᱢ ᱱᱟᱲᱤ ᱛᱟᱸᱦᱮ ᱠᱟᱱᱟ ᱛᱚ ᱟᱫᱚ, ᱚᱸᱰᱮᱜᱮ ᱛᱩᱠᱟᱹ ᱞᱮᱠᱟᱠᱤᱱ ᱵᱮᱱᱟᱣ ᱞᱮᱫᱼᱟ᱾
ᱦᱳᱭ ᱦᱳᱭ᱾
ᱟᱫᱚ ᱛᱟᱦᱚᱞᱮ ᱚᱸᱰᱮ ᱠᱤᱱ ᱵᱮᱱᱟᱣ ᱠᱮᱫᱼᱟ ᱛᱩᱠᱟ ᱞᱮᱠᱟ ᱟᱫᱚ ᱚᱸᱰᱮ ᱜᱮᱠᱤᱱ ᱛᱟᱸᱦᱮᱱ ᱠᱟᱱ ᱛᱟᱸᱦᱮᱱᱟ ᱟᱫᱚ। ᱢᱟᱱᱮ ᱩᱱᱠᱤᱱᱟᱜ ᱵᱚᱭᱮᱥ ᱠᱚᱢᱟ ᱦᱩᱭ ᱦᱤᱡᱩᱜ ᱠᱟᱱ ᱜᱮ ᱟᱫᱚ ᱛᱟᱦᱚᱞᱮ, ᱟᱨᱦᱚᱸ ᱠᱤᱱ ᱨᱟᱜ ᱦᱚᱢᱚᱨᱮᱫᱼᱟ ᱡᱮ ᱢᱟᱱᱮ, ᱟᱹᱞᱤᱧ ᱫᱚ ᱢᱟᱱᱮ ᱚᱠᱚᱭ ᱧᱮᱞ ᱞᱤᱧᱟ ᱚᱝᱠᱟ ᱚᱝᱠᱟ᱾
ᱦᱳᱭ ᱦᱳᱭ᱾
ᱛᱟᱦᱚᱞᱮ ᱟᱫᱚ ᱚᱱᱟ ᱠᱷᱟᱹᱛᱤᱨ ᱛᱮ ᱟᱫᱚ, ᱢᱟᱱᱮ ᱚᱱᱮ ᱩᱱᱠᱤᱱᱟᱜ ᱚᱱᱮ, ᱵᱤᱞᱤ ᱠᱷᱚᱱᱟᱜ ᱦᱮᱸ, ᱚᱱᱮ ᱩᱱᱠᱤᱱ ᱚᱸᱰᱮᱠᱤᱱ ᱵᱤᱞᱤ ᱠᱮᱫᱼᱟ ᱟᱫᱚ ᱟᱹᱰᱤ ᱫᱤᱱ ᱠᱤᱱ ᱛᱟᱸᱦᱮᱭ ᱮᱱᱟ ᱥᱮ ᱢᱤᱫ ᱥᱟᱸᱣᱛᱮ᱾
ᱦᱳᱭ ᱦᱳᱭ᱾
ᱟᱫᱚ ᱚᱸᱰᱮ ᱜᱮ ᱵᱤᱞᱤ ᱠᱮᱫ-ᱟ ᱠᱤᱱ ᱟᱫᱚ ᱛᱟᱦᱚᱞᱮ ᱚᱱᱟ ᱵᱤᱞᱤ ᱠᱷᱚᱱᱟᱜ ᱜᱮ ᱟᱫᱚ ᱞᱤᱴᱟᱹ ᱜᱚᱸᱥᱟᱭ ᱫᱚ ᱢᱟᱹᱱᱢᱤ ᱦᱚᱯᱚᱱ ᱮ ᱵᱚᱨ ᱟᱜ ᱠᱤᱱᱟᱹ ᱟᱫᱚ, ᱚᱱᱟ ᱵᱤᱞᱤ ᱠᱷᱚᱱᱟᱜ ᱜᱮ ᱟᱫᱚ ᱵᱟᱨᱭᱟ ᱢᱟᱹᱱᱢᱤ ᱠᱤᱱ ᱡᱟᱱᱟᱢ ᱞᱮᱱᱟ᱾
ᱦᱳᱭ, ᱩᱱᱠᱤᱱ ᱢᱟᱹᱱᱢᱤᱭᱟᱜ ᱧᱩᱛᱩᱢ ᱥᱮ ᱧᱩᱛᱩᱢ ᱪᱷᱟᱹᱴᱤᱭᱟᱹᱨ ᱠᱚᱫᱚ ᱦᱩᱭ ᱞᱮᱱ ᱜᱮᱭᱟ ᱥᱮ?
ᱦᱳᱭ ᱦᱳᱭ᱾ ᱩᱱᱠᱤᱱ ᱢᱟᱹᱱᱢᱤ ᱫᱚ ᱢᱤᱫᱴᱮᱱ ᱫᱚ ᱛᱟᱸᱦᱮ ᱠᱟᱱᱟ ᱡᱟᱸᱦᱟᱭ ᱯᱤᱞᱪᱩ ᱦᱟᱲᱟᱢ ᱟᱨ ᱢᱤᱫᱴᱮᱱ ᱫᱚ ᱯᱤᱞᱪᱩ ᱵᱩᱲᱦᱤ ᱡᱟᱸᱦᱟ ᱫᱚ, ᱛᱟᱠᱤᱱ ᱫᱚ᱾
ᱟᱪᱪᱷᱟ ᱟᱪᱪᱷᱟ ᱟᱹᱰᱤ ᱦᱟᱦᱟᱲᱟᱜ ᱜᱮ ᱥᱤᱨᱡᱚᱱ ᱦᱳᱭ ᱵᱟᱝ?
ᱦᱳᱭ ᱦᱳᱭ ᱦᱟᱦᱟᱲᱟᱜ ᱜᱮ। ᱛᱟᱦᱚᱞᱮ ᱟᱫᱚ ᱩᱱᱠᱤᱱ ᱫᱚᱛᱚ ᱢᱤᱫ ᱥᱮᱪ ᱛᱮᱫᱚ ᱞᱟᱹᱭ ᱞᱮᱠᱟᱱ ᱵᱚᱭᱦᱟ ᱠᱤᱱ ᱛᱟᱸᱦᱮ ᱠᱟᱱᱟ ᱥᱮ?
ᱦᱳᱭ ᱵᱚᱭᱦᱟ ᱠᱤᱱ ᱛᱟᱸᱦᱮ ᱠᱟᱱᱟ।
ᱦᱳᱭ ᱟᱫᱚ ᱛᱟᱦᱚᱞᱮ ᱦᱚᱜᱼᱚᱭ ᱡᱟᱸᱦᱟ ᱢᱟᱱᱮ ᱩᱱᱠᱤᱱ ᱢᱟᱱᱣᱟ ᱦᱚᱯᱚᱱᱠᱤᱱ ᱥᱤᱨᱡᱚᱱ ᱱᱟ ᱟᱫᱚ ᱟᱥᱛᱮ ᱟᱥᱛᱮ ᱫᱚ ᱟᱫᱚ ᱦᱟᱨᱟᱜ ᱠᱟᱱᱟ ᱠᱤᱱ ᱥᱮ ᱟᱫᱚ ᱩᱱᱠᱤᱱᱟᱜ ᱛᱟᱸᱦᱮᱱ ᱡᱟᱭᱜᱟ ᱫᱚ ᱟᱫᱚ ᱚᱸᱰᱮ ᱫᱚ ᱵᱟᱝ ᱜᱟᱱᱚᱜ ᱠᱟᱱᱟ ᱦᱟᱢᱟᱞᱚᱜ ᱠᱟᱱᱟ ᱥᱮ ᱚᱱᱟᱫᱚ। ᱟᱫᱚ ᱛᱟᱦᱚᱞᱮ ᱩᱱᱨᱮ ᱟᱨᱦᱚᱸ ᱠᱤᱱ ᱦᱳᱭ ᱦᱳᱭ। ᱛᱟᱦᱚᱞᱮ ᱩᱱᱨᱮ ᱟᱨ ᱦᱚᱸ ᱩᱱᱠᱤᱱ ᱪᱮᱸᱬᱮ ᱫᱚ ᱞᱤᱴᱟᱹ ᱜᱚᱸᱥᱟᱭ ᱴᱷᱮᱱ ᱠᱤᱱ ᱦᱚᱢᱚᱨ ᱠᱮᱜᱼᱟ ᱡᱮ ᱵᱚᱞᱮ ᱚᱱᱠᱟᱱᱟᱜ ᱛᱟᱸᱦᱮᱱ ᱡᱟᱭᱜᱟ ᱡᱚᱜᱟᱲ ᱟᱞᱮᱢᱮ। ᱦᱮᱸ ᱚᱱᱮ ᱱᱩᱠᱤᱱ ᱜᱤᱫᱽᱨᱟᱹᱛᱮ ᱚᱠᱟ ᱥᱮᱫ ᱞᱤᱧ ᱪᱟᱞᱟᱜᱼᱟ?
ᱦᱳᱭ ᱦᱳᱭ
ᱟᱫᱚ ᱛᱟᱦᱚᱞᱮ ᱚᱱᱟ ᱠᱷᱟᱹᱛᱤᱨ ᱛᱮ ᱟᱫᱚ ᱟᱹᱰᱤ ᱞᱤᱴᱟᱹ ᱜᱚᱫᱟᱢ ᱫᱚ ᱫᱷᱟᱹᱨᱛᱤ ᱨᱮᱭᱟᱜ ᱡᱟᱦᱟᱸ ᱛᱤᱱᱟᱹᱜ ᱫᱟᱜ ᱛᱟᱦᱮᱸ ᱠᱟᱱᱟ, ᱚᱱᱟ ᱟᱡᱨᱮᱱ ᱢᱟᱱᱮ ᱩᱱᱠᱩ ᱡᱟᱦᱟᱸ ᱢᱟᱱᱮ ᱡᱤᱵ ᱡᱚᱱᱛᱩ ᱠᱚ ᱛᱟᱦᱮᱸ ᱠᱟᱱ ᱫᱚ
ᱦᱳᱭ ᱦᱳᱭ
ᱩᱱᱠᱩ ᱩᱱᱠᱩ ᱠᱚ ᱟᱛᱮᱜ ᱢᱟᱱᱮ ᱱᱚᱣᱟ ᱫᱷᱟᱹᱨᱛᱤ ᱨᱮ ᱢᱟᱱᱮ ᱫᱟᱜ ᱵᱚᱫᱚᱞ ᱛᱮ ᱟᱫᱚ ᱦᱟᱥᱟᱭ ᱢᱟᱱᱮ ᱟᱹᱜᱩ ᱠᱮᱜᱟᱭ, ᱦᱟᱱᱮ ᱜᱚᱞᱯᱷᱚ ᱞᱤᱧ ᱟᱸᱡᱚᱢ ᱠᱟᱜᱼᱟ ᱡᱟᱦᱟᱸ ᱫᱚ ᱟᱱᱮ ᱞᱮᱸᱰᱮᱛ ᱫᱚ ᱫᱟᱜ ᱫᱟᱜ ᱪᱮᱛᱟᱱ ᱨᱮ ᱦᱟᱥᱟᱭ ᱞᱟᱛᱟᱨ ᱠᱷᱚᱱ ᱦᱟᱥᱟᱭ ᱨᱟᱠᱟᱵ ᱠᱟᱛᱮ ᱫᱟᱜ ᱨᱮ ᱚᱱᱮ ᱫᱟᱜ ᱚᱱᱠᱟ ᱠᱟᱛᱮ ᱟᱸᱡᱮᱫ ᱠᱮᱫᱟᱭ ᱢᱟᱱᱮ,
ᱚ ᱟᱪᱪᱷᱟ ᱟᱪᱪᱷᱟ
ᱟᱪᱪᱷᱟ ᱟᱵᱤᱱ ᱫᱚ ᱟᱨ ᱟᱞᱟᱫᱟ ᱵᱤᱱ ᱵᱟᱲᱟᱭ ᱠᱷᱟᱡ ᱞᱟᱹᱭ ᱵᱮᱱ ᱱᱚᱣᱟ ᱵᱟᱨᱮᱛᱮ?
ᱟᱞᱟᱫᱟ ᱫᱚ ᱚᱱᱠᱟ ᱜᱮᱞᱤᱧ ᱵᱟᱲᱟᱭᱟ ᱡᱟᱦᱟ ᱨᱚᱠᱚᱢ ᱞᱤᱧ ᱵᱟᱲᱟᱭᱟ ᱞᱟᱹᱭ ᱟᱵᱮᱱ ᱠᱟᱱᱟᱞᱤᱧ ᱦᱳᱭ ᱥᱮ᱾
ᱦᱳᱭ
ᱛᱚ ᱡᱟᱦᱟᱸ ᱵᱮᱱ ᱞᱟᱹᱭ ᱠᱮᱫᱮᱜ ᱢᱟᱹᱱᱢᱤ ᱥᱤᱨᱡᱚᱱ ᱱᱚᱣᱟ ᱢᱟ ᱥᱤᱨᱡᱚᱱ ᱞᱮᱱ ᱜᱮᱠᱚ ᱟᱨ ᱮᱻ ᱛᱟᱨᱯᱚᱨ ᱱᱚᱝᱠᱟ ᱢᱟᱱᱢᱤ ᱡᱚᱠᱷᱚᱱ ᱱᱚᱝᱠᱟ ᱦᱟᱸᱥ ᱦᱟᱥᱞᱤ ᱞᱤᱴᱟᱹ ᱜᱚᱰᱮᱛ ᱴᱷᱮᱱ ᱥᱮ ᱞᱤᱴᱟ ᱜᱚᱥᱟᱭ ᱴᱷᱮᱱ ᱠᱤᱱ ᱨᱟᱜ ᱦᱚᱢᱚᱨᱫᱟ, ᱡᱮ ᱱᱚᱝᱠᱟ ᱱᱩᱠᱤᱱ ᱛᱚ ᱠᱤᱱ ᱦᱟᱨᱟᱜ ᱠᱟᱱ ᱛᱟᱦᱚᱞᱮ ᱟᱞᱮ ᱦᱚᱸ ᱱᱚᱝᱠᱟ ᱢᱤᱫᱴᱮᱱ ᱛᱟᱦᱮᱱ ᱴᱷᱟᱶ ᱥᱮ ᱛᱟᱦᱮᱱ ᱞᱮᱠᱟᱱ ᱡᱟᱭᱜᱟ ᱩᱫᱩᱞ ᱟᱞᱮ ᱢᱮ ᱥᱮ ᱧᱟᱢ ᱟᱞᱮ ᱢᱮ, ᱟᱫᱚ ᱩᱱ ᱚᱠᱛᱮ ᱞᱤᱴᱟᱹ ᱜᱚᱸᱥᱟᱭ ᱫᱚ ᱟᱨ ᱴᱷᱟᱠᱩᱨ ᱴᱷᱮᱱ ᱩᱱᱤ ᱦᱚᱸᱭ ᱱᱮᱦᱚᱨ ᱞᱮᱱᱟ, ᱡᱮ ᱛᱟᱦᱞᱮ ᱱᱚᱝᱠᱟ ᱫᱚ ᱢᱟ ᱜᱤᱫᱟᱹᱨ ᱢᱟᱠᱤᱱ ᱦᱟᱨᱟᱜ ᱠᱟᱱ ᱟᱨ ᱛᱤᱱᱟᱹᱜ ᱫᱤᱱ ᱠᱤᱱ ᱛᱟᱦᱮᱱᱟ ᱛᱟᱦᱚᱞᱮ ᱱᱚᱝᱠᱟ ᱠᱟᱛᱮᱜ ᱫᱷᱟᱹᱨᱛᱤ ᱥᱤᱨᱡᱚᱱ ᱨᱮᱱᱟᱜ ᱠᱚ ᱠᱩᱨᱩᱢᱩᱴᱩ ᱫᱮᱵ ᱫᱮᱵ ᱫᱮᱵᱟᱞᱳ ᱠᱚ ᱡᱟᱦᱟᱸᱭ ᱢᱮᱱᱟᱜ ᱠᱚᱛᱟ ᱵᱚᱱ ᱟᱫᱚ ᱚᱱᱠᱟ ᱞᱮᱠᱟ ᱛᱮᱫᱚ ᱵᱟᱰᱟᱭᱚᱜᱼᱟ ᱯᱩᱭᱞᱳ ᱛᱮᱫᱚ ᱟᱨᱠᱤ ᱴᱷᱟᱹᱠᱩᱨ ᱟᱨᱠᱤ ᱥᱮ ᱞᱤᱴᱟ ᱜᱚᱰᱮᱛ ᱫᱟᱜ ᱨᱮᱱ ᱡᱟᱦᱟᱸᱭ ᱠᱚ ᱤᱪᱟᱹᱜ ᱨᱟᱡᱟ, ᱢᱮᱛᱟ ᱫᱮ ᱛᱟᱦᱮᱸ ᱟᱢ ᱫᱟᱲᱮᱭᱟᱜᱼᱟ ᱠᱤ ᱫᱷᱟᱹᱨᱛᱤ ᱥᱤᱡᱚᱱ ᱢᱟᱱᱮ ᱞᱟᱛᱟᱨ ᱯᱟᱛᱟᱞ ᱠᱷᱚᱱ ᱟᱢ ᱦᱟᱥᱟ ᱨᱟᱠᱟᱵ ᱞᱟᱜᱟᱣ ᱢᱮᱭᱟ᱾ ᱞᱟᱛᱟᱨ ᱜᱮ ᱯᱟᱲᱟᱜ ᱠᱟᱱᱟ ᱥᱮ ᱟᱫᱚ ᱚᱱᱠᱟ ᱞᱮᱠᱟᱛᱮ ᱤᱪᱟᱹᱜ ᱦᱚᱸᱭ ᱞᱟᱹᱭ ᱠᱮᱭᱟ ᱛᱟᱦᱚᱞᱮ ᱠᱷᱟᱱ ᱫᱚ ᱪᱮᱥᱴᱟᱭᱟ ᱦᱟᱸᱜ ᱠᱷᱟᱱ ᱡᱩᱫᱤᱧ ᱫᱟᱲᱮᱭᱟᱜ ᱠᱷᱟᱱ᱾ ᱟᱫᱚ ᱤᱪᱟᱹᱜ ᱫᱚ ᱦᱟᱸᱜ ᱟᱫᱚ ᱦᱟᱥᱟ ᱫᱤᱯᱤᱞ ᱞᱮ ᱮᱦᱚᱵ ᱠᱮᱫᱟ ᱟᱨ ᱱᱚᱣᱟ ᱫᱟᱜ ᱪᱮᱛᱟᱱ ᱫᱚᱦᱚ ᱨᱮᱱᱟᱜ ᱨᱤᱠᱟᱹ ᱠᱮᱜ-ᱟ ᱠᱤᱱᱛᱩ ᱫᱟᱜ ᱨᱮᱢᱟ ᱟᱨ ᱦᱟᱥᱟ ᱫᱚ ᱵᱟᱭ ᱛᱟᱦᱮᱱᱟᱭ ᱜᱚᱞᱟᱜ ᱜᱮᱭᱟ ᱩᱱᱟᱹᱜ ᱜᱟᱱ ᱫᱟᱜ ᱮᱠᱷᱮᱱ ᱡᱚᱞᱚᱠᱟᱨ ᱤᱱᱠᱟᱹ ᱞᱮᱠᱟᱛᱮ ᱩᱱᱤ ᱦᱚᱸ ᱵᱟᱭ ᱫᱟᱲᱮᱭᱫᱟ, ᱩᱱᱤ ᱵᱟᱭ ᱫᱟᱲᱮᱫᱟᱭ ᱛᱟᱯᱚᱨᱮ ᱱᱩᱭ ᱵᱚᱣᱟᱲ ᱦᱟᱠᱩ ᱦᱚᱸ ᱪᱮᱫ ᱞᱟᱹᱭ ᱟᱠᱚᱣᱟ ᱠᱟᱹᱢᱤ ᱞᱮᱫᱟᱭ ᱵᱟᱭ ᱫᱟᱲᱮᱭᱟᱭ ᱠᱟᱱᱟ᱾ ᱤᱱᱠᱟᱹ ᱞᱮᱠᱟᱛᱮ ᱡᱟᱦᱟᱸᱭ ᱫᱚ ᱦᱚᱨᱚ ᱨᱟᱡᱟ ᱟᱨᱠᱤ᱾
ᱦᱳᱭ᱾
ᱦᱚᱨᱚ ᱨᱟᱡᱟ ᱠᱚ ᱢᱮᱛᱟ ᱫᱮᱭᱟ ᱱᱚᱝᱠᱟ ᱚᱝᱠᱟ ᱛᱟᱞᱮ ᱟᱢ ᱜᱚᱲᱚᱜ ᱢᱮ ᱥᱮ ᱟᱢ ᱠᱟᱹᱴᱤᱡ ᱪᱮᱛᱟᱱ ᱨᱮ ᱪᱟᱯᱮᱜ ᱛᱟᱵᱚᱱ ᱢᱮ, ᱛᱟᱯᱚᱨᱮ ᱟᱢ ᱪᱮᱛᱟᱱ ᱨᱮ ᱦᱟᱸᱜ ᱱᱚᱝᱠᱟ ᱦᱟᱥᱟ ᱩᱵ ᱦᱩᱭᱩᱜᱼᱟ ᱛᱟᱦᱚᱞᱮ ᱩᱱ ᱥᱚᱢᱚᱭ ᱩᱱ ᱥᱚᱢᱚᱭ ᱞᱮᱸᱰᱮᱛ ᱠᱚ ᱢᱮᱛᱟ ᱫᱮ ᱛᱟᱦᱞᱮ ᱟᱢ ᱛᱚ ᱟᱹᱜᱩᱭ ᱢᱮ ᱦᱟᱥᱟ ᱟᱨ ᱱᱚᱸᱰᱮ ᱟᱨᱠᱤ ᱩᱱᱠᱩᱣᱟᱜ ᱫᱚ ᱞᱟᱹᱭᱟᱠᱚᱚ ᱛᱚ ᱦᱟᱥᱟ ᱜᱮ᱾ ᱟᱨᱵᱚᱱ ᱧᱮᱞ ᱟᱠᱟᱫ ᱜᱮᱭᱟ, ᱟᱫᱚ ᱛᱟᱦᱞᱮ ᱚᱠᱟ ᱞᱮᱠᱟ ᱠᱟᱛᱮ ᱫᱷᱟᱹᱨᱛᱤ ᱫᱚᱠᱚ ᱵᱮᱱᱟᱣ ᱠᱮᱭᱟ ᱟᱨ ᱚᱱᱟᱛᱮ ᱱᱤᱛ ᱦᱚᱸ ᱯᱟᱹᱦᱤᱞ ᱨᱮᱱ ᱦᱚᱲ ᱠᱚ ᱞᱟᱹᱭᱟ ᱟᱵᱚ ᱚᱱᱟ ᱵᱷᱩᱢᱤ ᱠᱚᱢ ᱡᱟᱦᱟᱸ ᱟᱵᱚ ᱡᱤᱭᱳᱜᱨᱟᱯᱷᱤ ᱵᱷᱩᱜᱳᱞ ᱤᱫᱤ ᱠᱟᱛᱮᱫ ᱡᱟᱦᱟᱸ ᱵᱚᱱ ᱤᱭᱟᱹ ᱡᱮ ᱵᱷᱩᱢᱤᱠᱚᱢᱯᱚ ᱦᱩᱭᱩᱜ ᱠᱟᱱᱟ ᱟᱨ ᱟᱵᱚᱨᱮᱱ ᱯᱟᱹᱦᱤᱞ ᱦᱚᱲ ᱫᱚᱠᱚ ᱱᱚᱝᱠᱟ ᱠᱚ ᱞᱟᱹᱭᱟ ᱡᱮ, ᱦᱚᱨᱚ ᱨᱟᱡᱽ ᱞᱟᱲᱟᱣᱮᱱᱛᱮ ᱱᱚᱣᱟ ᱫᱷᱟᱹᱨᱛᱤ ᱞᱟᱲᱟᱜ ᱠᱟᱱᱟ᱾
ᱦᱳᱭ ᱦᱳᱭ ᱛᱟᱦᱞᱮ ᱚᱱᱟ ᱵᱟᱫᱽ ᱟᱵᱮᱱ ᱫᱚ ᱪᱮᱫ ᱵᱮᱤᱱ ᱞᱟᱹᱭᱟ ᱡᱮ ᱱᱚᱣᱟ ᱫᱚ ᱚᱱᱟ ᱠᱷᱟᱹᱛᱤᱨ ᱜᱮ?
ᱟᱫᱚ ᱱᱚᱣᱟ ᱵᱟᱨᱮᱛᱮ ᱦᱟᱸᱜ ᱟᱵᱚ ᱢᱟ ᱦᱟᱸᱜ ᱚᱞ ᱯᱟᱲᱦᱟᱣ ᱨᱮ ᱥᱮ ᱵᱚᱱ ᱯᱟᱹᱦᱤᱞ ᱮᱸ ᱦᱚᱲ ᱴᱷᱮᱱ ᱠᱷᱚᱱ ᱵᱚᱱ ᱟᱸᱡᱚᱢ ᱠᱟᱫ ᱟᱹᱞᱤᱧ ᱫᱚ ᱵᱟᱱᱟ ᱦᱚᱲ ᱜᱮᱞᱤᱧ ᱯᱟᱹᱛᱭᱟᱹᱜᱼᱟ ᱵᱷᱳᱣᱜᱳᱞᱤᱠ ᱤᱫᱤ ᱠᱟᱛᱮ ᱦᱚᱸ ᱡᱟ ᱩᱰᱟᱹᱝ ᱞᱤᱧ ᱥᱤᱠᱷᱱᱟᱹᱛ ᱞᱤᱧ ᱧᱟᱢ ᱟᱠᱟᱫᱟ ᱦᱳᱭᱥᱮ ᱚᱱᱟ ᱦᱚᱸ ᱴᱷᱤᱠ ᱠᱟ ᱟᱨ ᱱᱚᱣᱟ ᱦᱚᱸ ᱴᱷᱤᱠᱟ ᱚᱱᱟ ᱟᱫᱚ ᱟᱹᱞᱤᱧ ᱫᱚ ᱩᱱᱟᱹᱜ ᱵᱟᱹᱞᱤᱧ ᱯᱚᱨᱚᱠᱷ ᱠᱟᱫᱟ ᱥᱮ ᱵᱟᱞᱤᱧ ᱯᱟᱨᱛᱷᱚᱠ ᱠᱚ ᱵᱟᱞᱤᱧ ᱵᱮᱱᱟᱣ ᱠᱟᱫᱟ ᱟᱫᱚ ᱯᱟ ᱚ ᱟᱵᱚ ᱢᱟᱱᱣᱟᱣᱟᱜ ᱢᱟ ᱯᱟᱹᱦᱤᱞᱟᱜ ᱥᱟᱹᱨᱤ ᱠᱟᱛᱷᱟ ᱜᱮ ᱱᱤᱛᱚᱜ ᱢᱟ ᱠᱟᱹᱦᱱᱤ ᱨᱮ ᱵᱚᱫᱚᱞᱟᱠᱟᱱ᱾
ᱦᱳᱭ ᱦᱳᱭ᱾
ᱟᱫᱚ ᱚᱱᱟ ᱞᱮᱠᱟᱛᱮ ᱟᱵᱚ ᱢᱟᱱᱣᱟᱣᱟᱜ ᱦᱚᱞᱤᱧ ᱯᱟᱹᱛᱭᱟᱹᱣᱟᱜ ᱜᱮᱭᱟ᱾ ᱟᱨ ᱱᱚᱣᱟ ᱠᱚᱫᱚ ᱡᱚᱢᱥᱤᱢ ᱵᱤᱱᱛᱤ ᱠᱚᱨᱮ ᱚᱞ ᱛᱚᱞ ᱢᱮᱱᱟᱜ ᱟᱠᱟᱫᱟ᱾ ᱵᱟᱝ ᱢᱮᱱ ᱛᱮᱫᱚ ᱵᱟᱝ, ᱟᱫᱚ ᱚᱱᱟ ᱞᱮᱠᱟᱛᱮ ᱱᱚᱣᱟ ᱦᱚᱸᱞᱤᱧ ᱯᱟᱹᱛᱭᱟᱹᱣᱟᱜ ᱜᱮᱭᱟ᱾
ᱟᱪᱪᱷᱟ, ᱟᱫᱚ
ᱫᱷᱚᱲᱤ ᱫᱷᱟᱹᱨᱛᱤ ᱥᱤᱨᱠᱡᱚᱱ ᱞᱮᱱᱟ ᱠᱷᱟᱡ᱾
ᱟᱪᱪᱷᱟ᱾ ᱟᱪᱪᱷᱟ ᱟᱪᱪᱷᱟ, ᱛᱟᱦᱞᱮ ᱢᱟᱱᱮ ᱩᱝᱠᱩ ᱡᱟᱦᱟᱸᱭ ᱫᱟᱜ ᱨᱮᱱ ᱡᱤᱵᱽᱡᱤᱭᱟᱹᱞᱤ ᱩᱱᱠᱩ ᱫᱚ ᱢᱟᱲᱟᱝ ᱠᱷᱚᱱ ᱠᱚ ᱛᱟᱦᱮᱸ ᱠᱟᱱᱟ ᱥᱮ ᱩᱝᱠᱩ ᱦᱚᱸ ᱥᱤᱨᱡᱟᱹᱣ ᱞᱮᱫ ᱠᱚᱣᱟᱟᱭ?
ᱟᱫᱚ ᱱᱚᱣᱟ ᱫᱚ ᱦᱟᱸᱜ ᱥᱤᱨᱡᱟᱹᱣ ᱫᱚ ᱞᱟᱦᱟ ᱠᱷᱚᱱ ᱠᱚ ᱛᱟᱦᱮᱸ ᱠᱟᱱᱟ᱾ ᱠᱚ ᱥᱤᱨᱡᱮᱣ ᱠᱟᱱ ᱛᱟᱦᱮᱸᱫ᱾ ᱫᱚ ᱱᱩᱠᱩ ᱠᱚᱫᱚ, ᱱᱩᱠᱩ ᱫᱚᱴ ᱢᱤᱢᱴᱟᱝ ᱫᱟᱜ ᱨᱮᱱ ᱨᱟᱡᱽ ᱥᱮ ᱨᱟᱡᱟ ᱠᱚ ᱛᱟᱦᱮᱸ ᱠᱟᱱᱟ᱾ ᱟᱫᱚ ᱱᱟᱹᱭ ᱨᱮᱱ ᱥᱚᱠᱮ ᱤᱪᱟᱹᱜ ᱱᱩᱠᱩ ᱠᱚᱫᱚ ᱞᱟᱹᱴᱩ ᱞᱟᱹᱴᱩ ᱠᱚ ᱛᱟᱦᱮᱸ ᱠᱟᱱᱟ᱾ ᱟᱫᱚ ᱩᱝᱠᱩ ᱜᱮ ᱱᱤᱛᱚᱜ ᱫᱚ ᱦᱟᱸᱜ ᱠᱚ ᱢᱚᱰᱤᱯᱷᱟᱭ ᱠᱟᱱᱟ ᱟᱨᱠᱤ᱾
ᱦᱳᱭ ᱦᱳᱭ, ᱛᱟᱦᱞᱮ ᱚᱱᱮ ᱡᱮ ᱫᱷᱟᱹᱨᱛᱤ ᱠᱚ ᱛᱤᱸᱜᱩ ᱨᱟᱠᱟᱵ ᱠᱮᱫ ᱫᱚ ᱢᱮᱱᱫᱚ ᱡᱚᱛᱚ ᱫᱟᱜ ᱡᱟᱦᱟᱸ ᱟᱸᱡᱮᱫ ᱪᱟᱵᱟᱭᱮᱱ ᱫᱚ᱾
ᱦᱳᱭ ᱦᱳᱭ᱾
ᱤᱱᱟᱹ ᱯᱚᱨᱮ ᱫᱚ ᱫᱟᱨᱮ ᱱᱟᱹᱲᱤ ᱫᱚ ᱚᱠᱚᱭ ᱥᱤᱨᱡᱚᱱ ᱠᱮᱜᱼᱟ?
ᱱᱚᱝᱠᱟ ᱜᱮ ᱫᱟᱨᱮ ᱱᱟᱹᱲᱤ ᱠᱚᱦᱚᱸ ᱴᱷᱟᱹᱠᱩᱨ ᱜᱮ ᱟᱨᱠᱤ ᱴᱷᱟᱹᱠᱩᱨᱟᱜ ᱫᱟᱨᱮ ᱛᱮᱜᱮ ᱥᱤᱨᱡᱚ